ᱦᱮᱸ ᱦᱮᱞᱳ
ᱦᱮᱸ ᱡᱚᱦᱟᱸᱨ ᱡᱚᱦᱟᱸᱨ ᱜᱚᱢᱠᱮ
ᱦᱳᱭ ᱡᱚᱦᱟᱸᱨ ᱜᱮ ᱨᱚᱲ ᱠᱚ ᱵᱮᱥ ᱜᱮ ᱧᱟᱢᱚᱜ ᱠᱟᱱᱟ ᱛᱚ ᱤᱧᱟᱹᱜ
ᱦᱮᱸ ᱟᱸᱡᱚᱢᱚᱜ ᱠᱟᱱ ᱜᱮᱭᱟ ᱱᱟᱯᱟᱭ ᱜᱮ
ᱮᱠᱟᱞ ᱜᱮ
ᱟᱹᱞᱤᱧᱟᱜ ᱜᱮ ᱟᱸᱡᱚᱢᱚᱜ ᱠᱟᱱᱟ ᱥᱮ ᱵᱟᱝ ᱟᱹᱞᱤᱧᱟᱜ ᱟᱸᱡᱚᱢᱚᱜ ᱠᱟᱱᱟ ᱥᱮ ᱵᱟᱝ
ᱟᱡᱚᱢᱚᱜ ᱠᱟᱱᱟ ᱯᱟᱭᱨᱟ ᱵᱟᱲᱟ ᱦᱩᱭ ᱱᱟᱥᱮ ᱟᱹᱣᱨᱤ
ᱦᱮᱸ ᱦᱮᱱᱟᱝ ᱨᱮ ᱚᱱᱟ ᱫᱚ ᱥᱮᱛᱟᱜ ᱥᱮᱛᱟᱜ
ᱟᱪᱪᱷᱟ ᱩᱸ
ᱠᱟᱹᱴᱤᱡ ᱨᱚᱲ ᱠᱟᱹᱴᱤᱡ ᱵᱟᱭ ᱟᱸᱡᱚᱢᱚᱜ ᱠᱟᱱ ᱛᱟᱵᱤᱱᱟ ᱚᱠᱟ ᱞᱮᱠᱟᱜ ᱠᱟᱱ ᱪᱚᱝ,
ᱦᱮᱸ ᱵᱟᱝ ᱦᱮᱡ ᱠᱟᱱᱟ, ᱱᱮᱴᱣᱟᱨᱠ ᱰᱤᱥᱴᱟᱵ ᱮᱫ ᱟᱭ ᱱᱟᱥᱮ
ᱦᱳᱭ ᱱᱮᱴᱳᱣᱟᱨᱠ ᱠᱟᱹᱴᱤᱡ ᱯᱟᱞᱮ ᱰᱤᱥᱴᱟᱵᱚᱜ ᱠᱟᱱᱟ,
ᱪᱟᱞᱟᱜ ᱠᱟᱱᱟ ᱱᱤᱛᱚᱜ ᱟᱡᱚᱢᱚᱜ ᱠᱟᱱᱟ ᱥᱮ ᱵᱟᱝ?
ᱱᱚᱜ-ᱚᱭ ᱱᱤᱛᱚᱜ ᱫᱚ ᱟᱸᱡᱚᱢᱚᱜ ᱠᱟᱱᱟ,
ᱦᱳᱭ ᱦᱳᱭ ᱟᱨ ᱛᱟᱦᱚᱞᱮ ᱚᱱᱛᱮ ᱪᱮᱫ ᱞᱮᱠᱟ ᱛᱮᱦᱮᱧ ᱳᱰᱮᱨ ᱠᱚ ᱪᱮᱠᱟ ᱥᱤᱛᱩᱝ ᱫᱟᱜ ᱫᱤᱧ
ᱟ ᱱᱚᱛᱮ ᱫᱚ ᱛᱮᱦᱮᱧ ᱫᱚ ᱢᱚᱴᱟᱢᱩᱴᱤ, ᱢᱟᱱᱮ ᱦᱚᱞᱟ ᱢᱟᱫᱮᱨ ᱡᱟᱦᱟᱸ ᱞᱮᱠᱟ ᱵᱩᱡᱷᱟᱹᱜ ᱠᱟᱱ ᱛᱟᱦᱮᱜ ᱠᱟᱱᱟ ᱛᱮᱦᱮᱧ ᱫᱚ ᱚᱱᱠᱟ ᱫᱚ ᱵᱟᱭ ᱵᱩᱡᱷᱟᱹᱜ ᱠᱟᱱᱟ ᱢᱟᱱᱮ ᱨᱤᱢᱤᱞᱟ ᱠᱟᱜᱼᱟᱭ,
ᱚᱱᱠᱟ ᱫᱚ ᱵᱟᱭ ᱥᱤᱛᱩᱝ ᱠᱟᱱᱟ ᱟᱨ ᱫᱟᱜ ᱦᱤᱡᱩᱜ ᱞᱮᱠᱟ ᱦᱚᱸ ᱵᱩᱡᱷᱟᱹᱜ ᱠᱟᱱᱟ ᱦᱤᱡᱩᱜ ᱠᱟᱱᱟ ᱥᱮ ᱵᱟᱝᱟ ᱟᱫᱚ ᱦᱟᱸᱜ,
ᱦᱳᱭ,
ᱦᱚᱭ ᱚᱱᱛᱮ ᱛᱮ ᱟᱯᱮ ᱥᱮᱫ ᱜᱮ,
ᱚᱱᱛᱮ ᱦᱚᱸ ᱵᱟᱨ ᱫᱤᱱ ᱞᱟᱦᱟᱭ ᱫᱟᱜ ᱵᱟᱲᱟ ᱠᱮᱫ ᱜᱮᱭᱟ ᱛᱮᱦᱤᱧ ᱫᱚ ᱦᱟᱸᱜ ᱥᱤᱛᱩᱝ ᱧᱚᱜ ᱢᱟᱱᱮ ᱵᱩᱡᱚᱜ ᱠᱟᱱᱟ ᱟᱨᱠᱤ ᱜᱮᱥ ᱧᱚᱜ, ᱦᱩᱸ,
ᱮᱸ ᱟᱪᱪᱷᱟ ᱟᱪᱪᱷᱟ, ᱦᱳᱭ ᱱᱚᱣᱟ ᱫᱚ ᱚᱠᱟ ᱠᱚ ᱥᱮᱫ ᱪᱚᱭ ᱥᱤᱛᱩᱝ ᱮᱫᱼᱟ ᱚᱠᱟ ᱥᱮᱫ ᱪᱚᱭ ᱨᱤᱢᱤᱞ ᱮᱫᱼᱟ,
ᱚᱱᱟ ᱢᱤᱫ ᱫᱷᱟᱹᱣ ᱨᱮ ᱢᱤᱫ ᱫᱷᱟᱹᱣ ᱨᱮ ᱜᱚᱴᱟ ᱯᱟᱲᱟ ᱫᱚ ᱦᱟᱸᱜ ᱢᱤᱫ ᱥᱚᱢᱟᱱ ᱵᱟᱝ
ᱵᱟᱝ ᱥᱚᱢᱟᱱ ᱚᱜ-ᱟ, ᱦᱩᱸ ᱦᱩᱸ ᱟᱨ ᱛᱟᱦᱚᱞᱮ ᱢᱟᱡᱟᱱ ᱠᱚ ᱡᱚᱢ ᱵᱟᱲᱟ ᱦᱩᱭᱱᱟ ᱥᱮ ᱟᱹᱣᱨᱤ?
ᱢᱟᱡᱟᱱ ᱠᱚ ᱟᱣᱨᱤᱭᱟ ᱮᱱᱮ ᱢᱤᱫ ᱫᱷᱟᱹᱣ ᱫᱚ ᱡᱚᱢ ᱦᱩᱭᱩᱜ, ᱠᱟᱱᱟ ᱟᱫᱚ ᱱᱚᱜᱼᱚᱭ ᱦᱟᱸᱜ ᱡᱚᱢ ᱦᱩᱭᱩᱜᱼᱟ ᱱᱤᱛᱚᱜ ᱫᱚ ᱥᱚᱢᱚᱭ ᱠᱚ ᱦᱩᱭ ᱡᱟᱣᱨᱟᱜ ᱠᱟᱱᱟ,
ᱦᱩᱸ ᱦᱩᱸ ᱦᱩᱸ ᱦᱩᱸ ᱤᱧ ᱦᱚᱸ ᱱᱚᱜᱼᱚᱭ ᱛᱷᱚᱲᱟ ᱞᱟᱦᱟᱜᱮ ᱯᱟᱭᱨᱟ ᱵᱟᱲᱟ ᱦᱩᱭᱱᱟ ᱟᱫᱚ ᱢᱮᱱᱮᱫ ᱟᱹᱧ ᱦᱟᱯᱮ ᱛᱟᱦᱚᱞᱮ ᱠᱟᱹᱴᱤᱡ ᱱᱟᱥᱮ ᱱᱟᱜ ᱚᱠᱛᱚ ᱢᱮᱱᱟᱜᱼᱟ ᱱᱚᱣᱟ ᱯᱷᱟᱠᱟ ᱴᱟᱭᱤᱢ ᱨᱮ ᱱᱟᱥᱮᱱᱟᱜ ᱨᱚᱯᱚᱲ ᱦᱩᱭ ᱞᱮᱱᱜᱮ,
ᱦᱳᱭ ᱢᱤᱫᱴᱟᱝ ᱵᱟᱨᱮᱭᱟ ᱜᱟᱨ ᱨᱮᱦᱚᱸ
ᱦᱮᱸ ᱦᱮᱸ ᱦᱮᱸ,
ᱟᱨ ᱫᱤᱥᱚᱢ ᱠᱚᱫᱚ ᱚᱠᱟᱨᱮ?
ᱟᱨ ᱫᱤᱥᱚᱢ ᱫᱚ ᱱᱚᱜᱼᱚᱭ ᱵᱮᱝᱜᱚᱞ ᱫᱤᱥᱚᱢ ᱯᱩᱨᱩᱞᱤᱭᱟᱹ,
ᱟᱪᱪᱷᱟ ᱟᱪᱪᱷᱟ,
ᱪᱷᱟ ᱟᱢᱟᱜ ᱫᱚ?
ᱚᱸ ᱤᱧᱟᱹᱜ ᱫᱚ ᱱᱚᱜᱼᱚᱭ ᱱᱚᱸᱰᱮ ᱴᱟᱴᱟ ᱵᱟᱡᱟᱨ ᱥᱮᱫ ᱜᱮ ᱦᱟᱸᱜ ᱱᱚᱛᱮ ᱧᱚᱜ ᱜᱮ ᱠᱟᱹᱴᱤᱡ ᱜᱷᱟᱴᱥᱤᱞᱟᱹ ᱥᱮᱫ,
ᱟᱪᱪᱷᱟ ᱡᱷᱟᱲᱠᱷᱚᱸᱰ ᱫᱤᱥᱚᱢ ᱟᱪᱪᱷᱟ ᱟᱪᱪᱷᱟ, ᱟᱪᱪᱷᱟ ᱟᱯᱮ ᱚᱱᱟ ᱦᱩᱞ ᱚᱱᱛᱮ ᱦᱩᱞ ᱢᱟᱦᱟ ᱪᱮᱫ ᱞᱮᱠᱟ ᱯᱮ ᱢᱟᱱᱟᱣ ᱮᱫ ᱛᱟᱦᱮᱱᱟ?
ᱮ ᱦᱩᱞ ᱢᱟᱦᱟ ᱦᱚᱸ ᱢᱟᱱᱟᱣ ᱜᱮᱭᱟᱞᱮ ᱱᱚᱛᱮ ᱦᱚᱸ ᱡᱟᱦᱟᱸ ᱠᱚᱨᱮ ᱫᱚ ᱚᱱᱠᱟ ᱠᱮᱞᱟᱯ ᱠᱚ ᱠᱚ ᱵᱮᱨᱮᱫ ᱟᱠᱟᱜᱼᱟ ᱛᱚ ᱢᱩᱨᱛ ᱛᱤ ᱠᱚ ᱠᱚ ᱛᱷᱟᱯᱚᱱᱟ ᱠᱟᱫ ᱠᱚᱣᱟ,
ᱟᱨ ᱚᱱᱟ ᱠᱚᱨᱮ ᱫᱚ ᱠᱟᱹᱴᱤᱡ ᱮᱸ ᱡᱟᱸᱠ ᱡᱚᱢᱚᱠ ᱫᱷᱟᱨᱟ ᱠᱚ ᱢᱟᱱᱟᱣᱟ ᱚᱱᱠᱟ ᱮᱱᱮᱡ ᱥᱮᱨᱮᱧ ᱠᱚ ᱛᱟᱦᱮᱱᱟ ᱵᱚᱸᱜᱟ ᱵᱩᱨᱩ ᱢᱟ ᱦᱩᱭᱩᱜ ᱠᱟᱱ ᱜᱮ ᱮᱱᱮᱡ ᱥᱮᱨᱮᱧ ᱠᱚ ᱱᱚᱝᱠᱟ ᱞᱟᱠᱪᱟᱨ ᱨᱮᱱᱟᱜ ᱛᱟᱨᱚᱠ, ᱯᱚᱨᱮ ᱦᱚᱸ ᱚᱱᱠᱟ ᱠᱷᱮᱞᱳᱱᱰ ᱠᱚ, ᱦᱮᱸ ᱟᱨᱚ ᱡᱟᱦᱟᱸ ᱡᱟᱦᱟᱸ ᱠᱚᱨᱮ ᱫᱚ ᱧᱤᱫᱟᱹ ᱠᱚᱦᱚᱸ ᱚᱱᱠᱟᱱᱟᱜ ᱤᱭᱟᱹ ᱠᱚ ᱠᱟᱹᱢᱤ ᱦᱚᱨᱟ ᱠᱚ ᱥᱟᱯᱲᱟᱣᱮᱫᱼᱟ,
ᱦᱩᱸ ᱦᱩᱸ ᱦᱩᱸ,
ᱟᱨ ᱵᱟᱝᱠᱷᱟᱱ ᱡᱟᱦᱟᱸᱱ ᱠᱟᱹᱴᱤᱡ ᱠᱟᱹᱴᱤᱡ ᱱᱚᱣᱟ ᱟᱹᱛᱩ ᱠᱚᱨᱮ ᱟᱨ ᱠᱚᱨᱮ ᱫᱚ
ᱦ ᱛ ᱨᱮᱫᱚ
ᱟᱪᱪᱷᱟ ᱟᱪᱪᱷᱟ